ᱦᱮᱸ ᱦᱮᱞᱳ᱾ ᱦᱩᱸ ᱟᱞᱟᱝᱟᱜ ᱥᱟᱛᱟᱢ ᱫᱚ ᱪᱮᱫ ᱛᱟᱦᱮᱸ ᱠᱟᱱᱟ ᱥᱚᱦᱨᱟᱭ ᱵᱟᱵᱚᱛ᱾ ᱛᱟ ᱵᱟᱝ ᱚ ᱚᱱᱠᱟᱜᱮ᱾ ᱯᱳᱭᱞᱳ ᱫᱤᱱ ᱫᱚ ᱜᱚ ᱜᱚᱴ ᱢᱟᱦᱟ᱾ ᱟᱨ ᱫᱚᱥᱟᱨ ᱫᱤᱱ ᱫᱚ ᱦᱩᱭᱩᱜ ᱠᱟᱱᱟ ᱵᱚᱸᱜᱟ ᱢᱟᱦᱟ᱾
ᱦᱩᱸ᱾
ᱚᱱᱮ ᱵᱚᱸᱜᱟ ᱵᱟᱦᱟ ᱢᱟᱦᱟ ᱦᱤᱞᱳᱜ ᱚᱱᱠᱟ ᱜᱮ᱾ ᱨᱟᱪᱟ ᱠᱚ ᱚᱞ ᱵᱟᱲᱟ ᱠᱟᱛᱮᱜ ᱡᱟᱦᱟᱸ ᱟᱬᱟᱨ, ᱱᱟᱦᱮᱞ, ᱟᱬᱜᱚᱢ᱾ ᱠᱚ ᱫᱚᱦᱚᱣ ᱠᱟᱫ ᱫᱚ ᱚᱱᱟ ᱪᱮᱛᱟᱱ ᱨᱮᱦᱚᱸ ᱠᱚ ᱥᱤᱸᱫᱩᱨᱟᱫ ᱛᱟᱦᱮᱫ ᱟᱨ ᱡᱚᱛᱚ ᱚᱲᱟᱜ ᱨᱮᱱᱟᱜ ᱫᱩᱣᱟᱹᱨ ᱨᱮ ᱯᱮ ᱠᱟᱴᱩᱵ ᱛᱮ ᱢᱟᱱᱮ ᱡᱟᱦᱟᱸ ᱤᱭᱟᱹᱣ ᱟᱠᱟᱫ ᱡᱟᱦᱟᱸᱛᱮ ᱚᱞ ᱟᱠᱟᱫ ᱦᱚᱞᱚᱝ ᱟᱨ ᱚᱱᱮ ᱪᱮᱫ ᱠᱚ ᱢᱮᱛᱟᱜᱼᱟ ᱯᱟᱹᱱᱟ ᱞᱚᱛᱟ᱾ ᱚᱱᱟ ᱦᱚᱸᱠᱚ ᱡᱚᱫᱟᱜ ᱛᱟᱦᱮᱸᱫ ᱟᱨ ᱚᱱᱟ ᱥᱤᱸᱫᱩᱨ ᱦᱚᱠᱚ ᱡᱚᱫ ᱤᱫᱤᱭᱮᱫ ᱛᱟᱦᱮᱱᱟ᱾
ᱟᱫᱚ ᱥᱚᱦᱚᱨᱟᱭ ᱨᱮᱜᱮ ᱚᱱᱟ ᱫᱷᱟᱶᱟ ᱠᱚ ᱜᱟᱞᱟᱝᱟ ᱥᱮ᱾
ᱮᱦᱮᱸᱜ ᱟᱫᱚ ᱚᱱᱟ ᱫᱚ ᱯᱚᱨᱮ ᱢᱟᱦᱟ ᱠᱷᱩᱱᱴᱟᱹᱣ ᱢᱟᱦᱟ ᱨᱮᱱᱟᱜ ᱠᱟᱹᱢᱤ ᱠᱟᱱᱟ᱾ ᱛᱟᱨᱯᱚᱨᱮ ᱚᱱᱠᱟᱜᱮ ᱟᱛᱩ ᱨᱮᱡ ᱦᱚᱲ ᱠᱚᱦᱚᱸ ᱚᱱᱠᱟ ᱡᱚᱢ ᱵᱟᱲᱟ ᱠᱟᱛᱮᱫ ᱚᱠᱟ ᱚᱠᱟ ᱟᱛᱩ ᱨᱮᱫᱚ ᱤᱱᱟᱹ ᱦᱤᱞᱳᱜ ᱠᱷᱚᱡ ᱜᱮ ᱮᱱᱮᱡ ᱥᱮᱨᱮᱧ ᱠᱚ ᱮᱛᱚᱦᱚᱵ ᱛᱟᱦᱮᱱᱟ᱾ ᱧᱤᱫᱟᱹ ᱡᱚᱢ ᱵᱟᱲᱟ ᱠᱟᱛᱮᱜ ᱟᱨ ᱚᱠᱟ ᱚᱠ ᱚᱠᱟ ᱟᱹᱛᱩ ᱨᱮᱫᱚ ᱥᱮᱭ ᱤᱱᱟᱹ ᱦᱤᱞᱳᱜ ᱫᱚ ᱦᱚᱯᱚᱱ ᱮᱨᱟ, ᱢᱤᱥᱨᱟ ᱵᱷᱟᱹᱜᱽᱱᱟᱹ, ᱵᱷᱟᱹᱜᱽᱱᱤ ᱠᱚᱠᱚ ᱦᱮᱡ ᱠᱚᱜᱼᱟ ᱛᱚ᱾ ᱛᱟᱦᱚᱞᱮ ᱤᱱᱟᱹ ᱦᱤᱞᱳᱜ ᱫᱚ ᱡᱚᱢ ᱧᱩ ᱚᱱᱠᱟ ᱠᱷᱟᱣᱟ ᱵᱟᱲᱟ ᱛᱮᱜᱮ ᱤᱱᱟᱹ ᱦᱤᱞᱳᱜ ᱧᱤᱫᱟᱹ ᱫᱚ ᱠᱟᱴᱟᱜ ᱛᱟᱦᱮᱱᱟ᱾
ᱚ᱾
ᱟᱨ ᱫᱚ ᱫᱟᱥᱟᱨ ᱢᱟᱦᱟ ᱡᱟᱦᱟ ᱫᱚ ᱮᱭ ᱮᱛᱥᱟᱨ ᱢᱟᱦᱟ ᱡᱟᱦᱟᱸ ᱫᱚ᱾ ᱠᱷᱩᱱᱴᱟᱣ ᱢᱟᱦᱟ᱾
ᱦᱩᱸ᱾
ᱤᱱᱟᱹ ᱦᱤᱞᱳᱜ ᱦᱚᱸ ᱚᱱᱠᱟᱜᱮ ᱡᱟᱦᱟᱸᱭ ᱫᱚ ᱯᱚᱭᱞᱳ ᱠᱟᱹᱢᱤ ᱫᱚ ᱤᱱᱟᱹ ᱦᱤᱞᱳᱜ-ᱟᱜ ᱫᱚ ᱦᱩᱭᱩᱜ ᱠᱟᱱᱟ ᱡᱟᱦᱟᱸᱭ ᱫᱚ ᱠᱟᱱᱟᱭ ᱡᱟᱶᱟᱭ ᱜᱚᱝᱠᱮ᱾ ᱡᱟᱦᱟᱸᱭᱨᱮ ᱡᱟᱶᱟᱭ ᱜᱚᱝᱠᱮ ᱠᱚ ᱵᱟᱝ ᱠᱚ ᱛᱟᱦᱮᱱᱟ᱾ ᱩᱱᱠᱩ ᱠᱚᱫᱚ ᱟᱠᱚᱨᱤᱡ ᱦᱚᱯᱚᱱ ᱠᱚᱜᱮ ᱠᱚ ᱠᱟᱹᱢᱤ ᱛᱟᱦᱮᱱᱟ᱾ ᱮᱭ ᱛᱩᱯ ᱯᱩ ᱠᱚ ᱥᱮᱱᱚᱜᱼᱟ᱾ ᱚᱱᱛᱮ ᱠᱷᱡᱜᱮ ᱤᱱᱟᱹ ᱦᱤᱞᱳᱜ ᱫᱚ ᱦᱳᱲᱩ ᱠᱚ ᱤᱨ ᱟᱜᱩᱭᱟ, ᱡᱟᱦᱟᱸ ᱫᱚ ᱫᱷᱟᱣᱟ ᱜᱟᱞᱟᱝ ᱞᱟᱹᱜᱤᱫ᱾
ᱦᱮᱸ
ᱫᱷᱟᱣᱟ ᱠᱚ ᱜᱟᱞᱟᱝ-ᱟ ᱡᱟᱦᱟᱸ ᱫᱚ ᱨᱟᱪᱟᱨᱮ ᱯᱳᱭᱞᱳ ᱛᱮ ᱚᱸᱰᱮ ᱠᱚ ᱢᱳᱰᱳᱞᱤᱭ-ᱟ᱾ ᱢᱚᱲᱚᱞᱤ ᱪᱮᱛᱟᱱ ᱛᱩᱞᱥᱤ ᱯᱤᱰᱟᱹ ᱨᱮ ᱠᱤᱢᱵᱟ ᱡᱟᱦᱟᱸᱭᱟᱜ ᱛᱟᱞᱟ ᱨᱟᱪᱟ ᱢᱟᱱᱮ ᱛᱩᱞᱥᱤ ᱯᱤᱰᱟᱹ ᱵᱟᱝ ᱛᱟᱦᱮᱱᱟ ᱩᱝᱠᱩ ᱫᱚ ᱛᱟᱞᱟ ᱨᱟᱪᱟᱨᱮ ᱢᱚᱲᱚᱞᱤ ᱠᱟᱛᱮᱜ ᱚᱱᱟ ᱪᱮᱛᱟᱱ ᱨᱮ ᱡᱟᱦᱟᱸ ᱦᱟᱴᱟᱜ ᱛᱮ ᱜᱟᱹᱭ ᱠᱚ ᱪᱩᱢᱟᱲᱟᱭᱮᱫ ᱠᱚ ᱛᱟᱦᱮᱱ-ᱟ
ᱦᱩᱸ
ᱦᱚᱭᱱᱟ ᱦᱟᱴᱟᱜ ᱛᱮ ᱦᱚᱭᱱᱟ ᱦᱟᱴᱟᱜ ᱨᱮ ᱫᱚᱦᱚ ᱠᱟᱛᱮᱫ ᱠᱚ ᱱᱟᱣᱟ ᱫᱷᱩᱛᱤ ᱦᱚᱨᱚᱜ ᱠᱟᱛᱮ ᱥᱮ ᱱᱟᱣᱟ ᱞᱩᱜᱽᱲᱤᱡ ᱦᱚᱨᱚᱜ ᱠᱟᱛᱮᱫ
ᱦᱩᱸ
ᱚᱸᱰᱮ ᱠᱚ ᱤᱭᱟᱹᱭ ᱛᱟᱦᱮᱱ-ᱟ ᱵᱮᱱᱟᱣ ᱛᱟᱦᱮᱱ-ᱟ᱾ ᱚᱱᱟ ᱤᱭᱟᱹ ᱠᱚ ᱥᱟᱞᱟ ᱠᱟᱛᱮ ᱢᱟᱱᱮ ᱡᱟᱦᱟᱸᱞᱮᱠᱟ ᱡᱟᱦᱟᱸᱞᱮᱠᱟ ᱜᱟᱱᱚᱜ-ᱟ᱾
ᱦᱮᱸ ᱦᱮᱸ
ᱚᱱᱟ ᱠᱚ ᱜᱟᱞᱟᱝ ᱛᱟᱦᱮᱱ-ᱟ᱾ ᱟᱨ ᱜᱟᱞᱟᱝ ᱠᱟᱛᱮ ᱡᱚᱛᱚ ᱫᱩᱣᱟᱹᱨ ᱨᱮᱠᱚ ᱮᱢᱟᱜ ᱛᱟᱦᱮᱱ-ᱟ, ᱟᱯᱮ ᱥᱮᱫ ᱫᱚ ᱪᱮᱫᱞᱮᱠᱟ ᱠᱚ ᱠᱚᱨᱟᱣ ᱛᱟᱦᱮᱱ?
ᱚᱱᱠᱟ ᱜᱮ ᱟᱞᱮ ᱥᱮᱱ᱾
ᱦᱮᱸ ᱚᱱᱟ ᱜᱮ᱾
ᱟᱫᱚ ᱚᱱᱟ ᱜᱟᱞᱟᱝ ᱫᱚ ᱡᱟᱶᱟᱭ ᱜᱚᱝᱠᱮ ᱠᱚᱠᱚ ᱜᱟᱞᱟᱝ-ᱟ ᱥᱮ?
ᱦᱮᱸ ᱡᱟᱶᱟᱭ ᱜᱚᱝᱠᱮ ᱠᱚ ᱜᱟᱞᱟᱝ-ᱟ, ᱠᱤᱱᱛᱩ ᱡᱟᱦᱟᱸᱭ ᱨᱮᱱ ᱡᱟᱶᱟᱭ ᱜᱚᱝᱠᱮ ᱵᱟᱝ ᱠᱚ ᱛᱟᱦᱮᱱ-ᱟ ᱩᱝᱠᱩ ᱫᱚ ᱦᱚᱯᱚᱱ ᱠᱚᱦᱚᱸ ᱠᱚ ᱠᱚᱨᱟᱣ ᱛᱟᱦᱮᱱ ᱜᱮᱭᱟ᱾ ᱡᱟᱦᱟᱸᱭ ᱜᱮ ᱠᱚᱲᱟ ᱜᱤᱫᱽᱨᱟᱹᱭ ᱛᱟᱦᱮᱱ-ᱟ ᱚᱲᱟᱜ ᱨᱮ ᱩᱱᱤᱭᱟᱜ ᱦᱚᱸ ᱜᱟᱹᱱᱚᱜ ᱛᱟᱭ ᱜᱮᱭᱟ᱾ ᱛᱟᱨᱯᱚᱨ ᱤᱱᱟᱹ ᱦᱤᱞᱳᱜ ᱫᱚ ᱟᱨ ᱰᱟᱝᱨᱤ ᱠᱚᱦᱚᱸ ᱠᱚ ᱦᱚᱨᱚᱜ ᱟᱠᱚ ᱛᱟᱦᱮᱸᱫ ᱚᱱᱟ᱾
ᱫᱮᱨᱮᱧ ᱨᱮ᱾
ᱫᱮᱨᱮᱧ ᱨᱮ ᱦᱚᱨᱟᱜ ᱟᱠᱚᱣᱟᱠᱚ ᱛᱚ ᱟᱯᱮ ᱥᱮᱫ?
ᱦᱮᱸ ᱦᱚᱨᱚᱜ ᱟᱠᱚᱣᱟ᱾
ᱦᱩᱸ ᱚᱝᱠᱟᱜᱮ ᱚᱱᱟ ᱠᱚ ᱦᱚᱨᱚᱜ ᱟᱠᱚᱣ-ᱟ ᱛᱟᱨᱯᱚᱨ ᱡᱟᱦᱟᱸᱭ ᱫᱚ ᱰᱟᱝᱨᱤ ᱠᱚ ᱱᱟᱱᱟ ᱨᱚᱠᱚᱢ ᱠᱚ ᱥᱟᱡᱟᱣ ᱠᱚᱣᱟ ᱡᱮᱦᱮᱛᱩ ᱠᱷᱩᱱᱴᱟᱹᱣ ᱢᱟᱦᱟ ᱥᱮ ᱤᱱᱟᱹ ᱦᱤᱞᱳᱜ ᱫᱚ ᱾
ᱦᱩᱸ
ᱚᱱᱟ ᱜᱮ᱾ ᱡᱮᱢᱚᱱ ᱵᱟᱦᱟ ᱢᱟᱞᱟ ᱛᱮ ᱟᱨᱛᱮ ᱱᱚᱝᱠᱟ ᱥᱮ ᱱᱟᱱᱟ ᱦᱩᱱᱟᱹᱨ ᱨᱚᱝ ᱛᱮ ᱦᱮᱞᱳ
ᱦᱮᱸ ᱦᱮᱸ
ᱚᱱᱠᱟᱜᱮ ᱛᱟᱨᱯᱚᱨᱮ ᱤᱱᱟᱹ ᱦᱤᱞᱳᱜ ᱫᱚᱠᱚ ᱠᱷᱩᱱᱴᱟᱹᱣ ᱠᱮᱫ ᱠᱚᱣᱟᱠᱚ᱾
ᱢᱟᱱᱮ ᱠᱷᱩᱱᱴᱟᱹᱣ ᱢᱟᱲᱟᱝ ᱠᱚ ᱥᱟᱡᱟᱣ ᱠᱚᱣᱟ, ᱵᱟᱝ ᱥᱟᱡᱟᱣ ᱴᱷᱤᱠ ᱠᱟᱛᱮᱫ ᱛᱟᱯᱚᱨᱮ ᱠᱷᱩᱱᱴᱟᱣ ᱠᱚ ᱩᱰᱩᱠ ᱠᱚᱣᱟ᱾
ᱠᱷᱩᱱᱴᱟᱹᱣ ᱠᱷᱩᱱᱴᱟᱹᱣ ᱦᱚᱸ ᱤᱱᱟᱹᱜ ᱛᱮ ᱱᱚᱛᱮ ᱡᱚᱠᱷᱚᱱ ᱥᱟᱵ ᱠᱟᱜ ᱢᱮ ᱟᱛᱳᱤᱡ ᱦᱚᱲ ᱠᱚᱫᱚ ᱤᱱᱟᱹ ᱦᱤᱞᱳᱜ ᱫᱚ ᱵᱟᱵᱟ ᱦᱚᱲ ᱠᱚ ᱥᱮ ᱠᱚᱲᱟ ᱜᱤᱫᱽᱨᱟᱹ ᱠᱚ ᱤᱱᱟᱹ ᱦᱤᱞᱳᱜ ᱫᱚ ᱱᱤᱡᱮᱨ ᱱᱤᱡᱮᱨᱟᱜ ᱚᱲᱟᱜ ᱨᱮᱱᱟᱜ ᱠᱟᱹᱢᱤ ᱠᱚ ᱯᱩᱨᱟᱹᱣ ᱠᱟᱛᱮᱫ ᱢᱟᱱᱮ ᱠᱷᱩᱱᱴᱤ ᱞᱟᱠ ᱠᱚ ᱩᱰᱩᱠᱚᱜ ᱛᱟᱦᱮᱱ-ᱟ᱾
ᱚ ᱾
ᱟᱨ ᱯ-ᱪᱟ, ᱠᱷᱩᱱᱴᱤ ᱞᱟ ᱠᱟᱛᱮ ᱚᱸᱜ, ᱚᱲᱟᱜ ᱨᱮᱱ ᱟᱭᱳ ᱦᱚᱲ ᱠᱚ ᱥᱮ ᱵᱟᱹᱦᱩ ᱮᱨᱟ ᱠᱚ ᱡᱟᱭᱦᱳᱠ ᱠᱤᱢᱵᱟ ᱦᱚᱯᱚᱱ ᱮᱨᱟ ᱠᱚ ᱛᱟᱦᱮᱸ ᱞᱮᱱᱠᱷᱟ ᱦᱚᱯᱚᱱ ᱮᱨᱟ ᱠᱚᱦᱚᱸ ᱚᱱᱮ ᱡᱟᱦᱟᱸ ᱫᱚ ᱠᱷᱩᱱᱴᱤ ᱠᱚ ᱞᱟᱣ ᱠᱟᱫᱟ ᱥᱮ ᱚᱱᱟ ᱛᱮᱠᱚ ᱜᱩᱨᱤᱡ ᱟᱪᱩᱨᱟ ᱾
ᱚᱦ, ᱦᱮᱸ ᱦᱮᱸ ᱠᱚᱨᱟᱣ ᱟᱠᱚ ᱚᱱᱟ, ᱢᱟᱱᱮ ᱚᱱᱟ ᱠᱚ ᱜᱩᱨᱤᱡ ᱛᱟᱞᱟᱭᱟ, ᱟᱨᱠᱤ ᱥᱚᱵ
ᱜᱩᱨᱤᱡ ᱛᱟᱞᱟᱭᱟᱠᱚ ᱦᱮᱸ, ᱟᱨ ᱡᱟᱦᱟᱸ ᱫᱚ ᱚᱱᱟ ᱟᱜᱮᱨ ᱦᱤᱞᱳᱜ ᱡᱟᱦᱟᱸ ᱨᱟᱪᱟ ᱠᱚ ᱚᱞ ᱠᱟᱫᱟ ᱡᱟᱦᱟᱸ ᱚᱠᱚᱭᱟᱜ ᱚᱠᱟ ᱞᱮᱠᱟᱱᱟᱜ ᱠᱟᱱ ᱛᱟᱠᱚᱣᱟ?
ᱦᱩᱸ -ᱼ
ᱚᱱᱟ ᱠᱚ ᱚᱞ ᱟᱹᱪᱩᱨᱟᱜ ᱛᱟᱦᱮᱱᱟ ᱾
ᱦᱩᱸ ᱾
ᱚᱱᱟ ᱚᱱᱟᱜ ᱛᱟᱨᱯᱚᱨ ᱠᱚ ᱳᱰᱩᱠ ᱠᱚ ᱛᱟᱦᱮᱱᱟ ᱾ ᱚᱱᱠᱟ ᱜᱮᱛᱚ ᱟᱯᱮ ᱥᱮᱫ ᱫᱚ?
ᱦᱮᱸ ᱚᱱᱠᱟ ᱜᱮ ᱠᱟᱱᱟ, ᱥᱟ ᱟᱪ-ᱪᱷᱟ ᱱᱚᱣᱟ ᱠᱷᱩᱱᱴᱟᱹᱣ ᱫᱚ ᱯᱮ ᱫᱤᱱ ᱨᱮ ᱯᱟᱲᱟᱜ ᱠᱟᱱᱟ ᱵᱟᱝ?
ᱯᱮ ᱫᱤᱱ ᱨᱮ ᱦᱮᱸ ᱾
ᱟᱪ-ᱪᱷᱟ ᱠᱷᱩᱱᱴᱟᱹᱣ ᱯᱮ ᱫᱤᱱ ᱨᱮ ᱟᱨ ᱯᱩᱱ ᱯᱩᱱ ᱫᱤᱱ ᱨᱮᱫᱚ?
ᱯᱩᱱ ᱫᱤᱱ ᱨᱮᱫᱚ ᱤᱱᱟᱹ ᱦᱤᱞᱳᱜ ᱠᱷᱩᱱᱴᱟᱹᱣ ᱦᱤᱞᱳᱜ ᱚᱱᱮ ᱮᱱᱮᱡ ᱥᱮᱹᱨᱮᱹᱧ ᱤᱱᱟᱹ ᱦᱤᱞᱳᱜ ᱫᱚ ᱾ ᱥᱮᱜ, ᱡᱟᱦᱟᱸᱭ ᱠᱷᱩᱱᱴᱟᱹᱣ ᱠᱮᱜ ᱠᱚᱣᱟ ᱠᱚ ᱥᱟᱵ ᱠᱟᱜ ᱢᱮ ᱠᱷᱩᱱᱴᱟᱹᱣ ᱢᱩᱪᱟᱹᱫ ᱠᱮᱜ ᱠᱚᱣᱟ ᱠᱚ, ᱥᱩᱜ ᱾ ᱮᱨᱯᱚᱨ ᱯ-ᱪᱟᱜ, ᱟᱭᱳ ᱦᱚᱲ ᱠᱚ ᱠᱩᱲᱤ ᱜᱤᱫᱽᱨᱟᱹ ᱠᱚᱦᱚᱸ ᱧᱮᱞ ᱠᱚ ᱪᱟᱞᱟᱜ ᱛᱟᱦᱮᱸᱜ ᱥᱮ ᱯ-ᱥᱟᱸ, ᱛᱟᱦᱞᱮ ᱡᱟᱦᱟᱸ ᱴᱷᱮᱡ ᱠᱷᱚᱡ ᱠᱷᱩᱱᱴᱟᱹᱣ ᱢᱩᱪᱟᱹᱫ ᱮᱱᱟ ᱯ-ᱪᱟᱜ ᱥᱟᱸ, ᱚᱸᱰᱮ ᱠᱷᱚᱡ ᱜᱮ ᱟᱫᱚ ᱮᱱᱮᱡ ᱮᱛᱚᱦᱚᱵ ᱮᱱᱟ ᱯᱷᱟᱸᱠᱟ ᱜᱮᱭᱟ ᱾ ᱥᱟᱸᱜ, ᱚᱸᱰᱮ ᱠᱷᱚᱡ ᱜᱮ ᱟᱫᱚ ᱮᱱᱮᱡ ᱮᱱᱮᱡ ᱛᱮ ᱤᱱᱟᱹ ᱦᱤᱞᱳᱜ ᱫᱚ ᱥᱟᱸᱜ ᱜᱚᱴᱟ ᱧᱤᱫᱟᱹ ᱠᱚ ᱮᱱᱮᱡ ᱛᱟᱦᱮᱱᱟ ᱾
ᱮᱱᱮᱡ ᱥᱮᱛᱟᱜ ᱟᱠᱚ ᱾
ᱮᱱᱮᱡ ᱥᱮᱛᱟᱜ ᱟᱠᱚ, ᱟᱫᱚ ᱵᱚᱪᱚᱝ ᱱᱤᱛ ᱫᱚ ᱱᱚᱣᱟ ᱫᱚ ᱠᱚᱢ ᱠᱟᱱᱟ ᱯ-ᱪᱟᱜ ᱡᱚᱛᱚ ᱟᱛᱳ ᱨᱮ ᱥᱚᱢᱟᱱ ᱫᱚ ᱵᱟᱝ ᱧᱮᱞᱚᱜ ᱠᱟᱱᱟ
ᱵᱟᱝ ᱜᱮ ᱾
ᱦᱩᱸ, ᱞᱟᱦᱟ ᱞᱮᱠᱟ ᱫᱚ ᱢᱮᱱᱟᱠᱚ ᱞᱟᱦᱟ ᱫᱚᱢᱮ ᱠᱚ ᱟᱰᱤ ᱡᱟᱠ ᱡᱚᱢᱚᱠ ᱛᱟᱦᱮᱸ ᱠᱟᱱᱟ ᱥᱩᱜ, ᱱᱤᱛᱚᱜ ᱫᱚ ᱚᱱᱟ ᱫᱚ ᱵᱟᱱᱩᱜ-ᱟ ᱾ ᱥᱩᱜ, ᱟᱨ ᱛᱟᱨᱯᱚᱨ ᱯᱚᱨᱮᱨ ᱫᱤᱱ ᱦᱤᱞᱳᱜ ᱫᱚ ᱤᱱᱟᱹ ᱦᱤᱞᱳᱜ ᱫᱚ ᱢᱤᱫ ᱫᱤᱱ ᱦᱩᱭ ᱱᱟ ᱵᱟᱨ ᱫᱤᱱ ᱥ-ᱩ-ᱜ ᱤᱧ ᱦᱚᱜ-ᱚᱱ ᱴᱟᱜ ᱡᱤᱱᱤᱥ ᱵᱟᱹᱧ ᱫᱤᱥᱟᱹᱭᱮᱫᱟ ᱥ-ᱟ-ᱜ? ᱛᱟᱨᱯᱚᱨᱮ ᱯᱚᱨᱮᱛ ᱫᱤᱱ ᱜᱮᱠᱤ ᱤᱭᱟᱹ ᱠᱚ ᱞᱟᱭᱟ? ᱥ-ᱟ-ᱜ, ᱠᱷᱩᱱᱴᱤ ᱠᱚ ᱛᱟᱲᱟᱣᱟ ᱥᱮ ᱛᱟᱨᱯ ᱯᱚᱨᱮ?
ᱛᱟᱨ ᱯᱚᱨᱮᱨ ᱫᱤᱱ ᱢᱟᱱᱮ ᱯᱮᱫᱤᱱ ᱨᱮ ᱠᱷᱩᱱᱴᱤ ᱠᱚ ᱛᱟᱲᱟᱣ ᱠᱟᱜ-ᱟ ᱦᱚᱭ ᱾
ᱦᱚᱸᱜ-ᱚᱭ ᱚᱱᱟᱜᱮ ᱥᱟᱸ-ᱜ, ᱛᱟᱞᱦᱮ ᱤᱱᱟᱹ ᱦᱤᱞᱳᱜ ᱫᱚ ᱪᱮᱜ ᱠᱚ ᱠᱟᱹᱢᱤ ᱦᱚᱨᱟ ᱢᱮᱱᱟᱜ-ᱟ ᱢᱟᱥᱮ ᱠᱟᱹᱴᱤᱡ ᱞᱟᱹᱭ ᱢᱮ? ᱤᱧ ᱛᱩᱧ ᱵᱟᱰᱟᱭᱟ ᱤᱱᱟᱹ ᱦᱤᱞᱳᱜ ᱫᱚ ᱡᱚᱢ ᱧᱩᱭᱟᱠᱚ ᱮᱱᱮᱡ ᱥᱮᱹᱨᱮᱹᱧ ᱟᱠᱣᱟ ᱱᱤᱭᱟᱹ ᱜᱤᱧ ᱵᱟᱲᱟᱭᱟ ᱮᱨᱯᱚᱨ ᱟᱢ ᱛᱤᱱᱟᱹᱜ ᱴᱟᱜ ᱪᱮᱜ ᱮᱢ ᱵᱟᱲᱟᱭᱟ?
ᱦᱮᱸ ᱟᱪᱪᱷᱟ ᱤᱭᱟᱹ ᱡᱚᱠᱷᱚᱱ ᱚᱱᱟ ᱠᱷᱩᱱᱴᱟᱹᱣ ᱠᱷᱩᱱᱴᱤ ᱠᱚ ᱵᱤᱫᱟ᱾ ᱟᱨ ᱟᱯᱮ ᱫᱚ ᱚᱠᱚᱭ ᱵᱤᱫ ᱛᱟᱯᱮᱭᱟ ᱚᱱᱟ ᱠᱷᱩᱱᱴᱤ ᱫᱚ᱾
ᱩᱱᱠᱩ ᱟᱛᱩ ᱨᱤᱜ ᱦᱚᱲ ᱠᱚᱦᱚᱸ ᱠᱚ ᱠᱚᱨᱟᱣ ᱜᱮᱭᱟ ᱟᱨ ᱡᱟᱶᱟᱭ ᱜᱚᱝᱠᱮ ᱠᱚᱠᱚ ᱛᱟᱦᱮ ᱠᱷᱟᱡ ᱡᱟᱶᱟᱭ ᱜᱚᱝᱠᱮ ᱠᱚᱦᱚᱸ ᱠᱚ ᱠᱚᱨᱟᱣ ᱜᱮᱭᱟ᱾
ᱚᱻ ᱟᱞᱮ ᱫᱚ ᱟᱸᱡᱚᱢ ᱟᱠᱟᱹᱫᱟᱹᱧ᱾ ᱢᱟᱱᱮ ᱧᱮᱞ ᱦᱚᱧ ᱧᱮᱞ ᱵᱟᱲᱟ ᱟᱠᱟᱫ ᱠᱚᱣᱟ ᱢᱟᱲᱟᱝ ᱢᱟᱲᱟᱝ ᱡᱮ ᱚᱱᱟ ᱠᱷᱩᱱᱴᱤ ᱫᱚ ᱚᱱᱟ ᱥᱩᱨ ᱟᱹᱛᱩ ᱠᱚᱨᱮᱱ ᱩᱱᱠᱩ ᱠᱷᱟᱲᱭᱟ ᱠᱚ ᱛᱟᱦᱮᱱᱟ ᱥᱮ᱾
ᱦᱮᱸ᱾
ᱩᱱᱠᱩ ᱫᱟᱨᱟᱭᱛᱮ ᱚᱱᱟ ᱫᱚᱠᱚ ᱵᱤᱫ ᱦᱚᱪᱚᱭᱟ ᱩᱱᱠᱩ ᱢᱟᱱᱮ ᱠᱤᱪᱷᱩ ᱠᱚ ᱮᱢᱟ ᱠᱚᱣᱟ ᱟᱨ ᱚᱱᱟ ᱵᱚᱫᱚᱞ ᱛᱮ ᱩᱱᱠᱩ ᱚᱱᱟ ᱠᱷᱩᱱᱴᱤ ᱫᱚᱠᱚ ᱵᱤᱫᱼᱟ᱾
ᱛᱟᱦᱚᱞᱮ ᱟᱯᱮ ᱫᱚ ᱟᱛᱹᱩ ᱦᱚᱲ ᱥᱮ ᱡᱟᱶᱟᱭ ᱜᱚᱝᱠᱮ ᱩᱱᱠᱩ ᱫᱚ ᱵᱟᱝᱠᱚ ᱵᱤᱫ ᱛᱟᱦᱮᱱᱟ?
ᱵᱟᱝ ᱵᱟᱝ᱾ ᱩᱱᱠᱩ ᱫᱚ ᱵᱟᱝ᱾
ᱢᱟᱱᱮ ᱱᱤᱛ ᱦᱚᱸᱚᱸ ᱚᱱᱠᱟᱜᱮ ᱟᱯᱮ ᱟᱹᱛᱳ ᱠᱚᱨᱮᱫ ᱫᱚ ᱚᱱᱠᱟ ᱜᱮ ᱪᱟᱞᱟᱜ ᱛᱟᱦᱮᱱᱟ?
ᱦᱮᱸ ᱚᱱᱠᱟ ᱜᱮ ᱪᱟᱞᱟᱜ ᱛᱟᱦᱮᱸᱱ ᱛᱚ ᱱᱚᱜ ᱚᱭ ᱠᱤᱪᱷᱩ ᱛᱤᱱ ᱪᱟᱨ ᱵᱚᱪᱷᱚᱨ ᱫᱚ ᱚᱱᱠᱟ ᱞᱮᱠᱟ ᱡᱚᱠᱷᱚᱱ ᱠᱷᱚᱱ ᱥᱚᱲᱚᱠ ᱦᱩᱭ ᱠᱟᱱᱟ᱾ ᱩᱱ ᱠᱷᱚᱱ ᱫᱚ ᱟᱫᱚ ᱠᱷᱩᱱᱴᱟᱹᱣ ᱦᱚᱸ ᱟᱞᱮ ᱫᱚ ᱵᱟᱹᱭ ᱵᱟᱹᱭᱛᱮ ᱠᱚᱢ ᱤᱫᱤ ᱠᱟᱫᱟ ᱠᱚ᱾ ᱢᱟᱱᱮ ᱚᱱᱠᱟᱱ ᱡᱟᱭᱜᱟ ᱠᱚᱦᱚᱸ ᱵᱟᱹᱱᱩᱜ ᱟᱛᱚ ᱠᱩᱞᱦᱤ ᱫᱷᱟᱨᱮ ᱠᱚᱨᱮ᱾ ᱟᱨ ᱡᱟᱦᱟᱸᱭ ᱠᱚᱣᱟᱜ ᱢᱮᱱᱟᱜ ᱟ ᱛᱚ ᱚᱱᱟ ᱥᱩᱨ ᱠᱚᱨᱮᱱ ᱫᱚ ᱰᱟᱹᱝᱨᱤ ᱠᱟᱲᱟ ᱠᱚ ᱚᱱᱠᱟ ᱵᱟᱹᱱᱩᱜ ᱠᱚᱣᱟ᱾
ᱦᱮᱸ᱾
ᱛᱟᱦᱚᱞᱮ ᱫᱚ ᱥᱟᱺᱜᱤᱧ ᱨᱮᱱ ᱛᱚ ᱟᱨ ᱟᱹᱜᱩ ᱠᱟ ᱠᱟᱛᱮ ᱚᱸᱰᱮ ᱫᱚ ᱵᱟᱭ ᱠᱷᱩᱱᱴᱟᱹᱣᱭᱟ ᱥᱮ᱾
ᱚᱰᱮ ᱦᱮᱸ᱾
ᱡᱟᱦᱟᱨ ᱢᱟᱱᱮ ᱮᱴᱟᱜ ᱚᱠᱟ ᱚᱠᱟ ᱟᱛ. ᱳ ᱠᱚᱨᱮ ᱫᱚ ᱱᱚᱝᱠᱟ ᱦᱚᱸ ᱧᱮᱞᱚᱜᱚᱜᱼᱟ ᱡᱮ ᱡᱚᱛᱚ ᱠᱚᱨᱮᱱ ᱠᱚ ᱤᱫᱤ ᱠᱚᱣᱟ ᱠᱩᱞᱦᱤ ᱢᱩᱪᱟᱹᱫ ᱚᱱᱟ ᱯᱷᱟᱸ ᱠᱟ ᱡᱟᱭᱜᱟ ᱨᱮ ᱚᱸᱰᱮ ᱥᱮᱱ ᱠᱟᱛᱮᱫ ᱡᱚᱛᱚ ᱦᱚᱲ ᱨᱮᱱ ᱠᱚ ᱠᱷᱩᱱᱴᱟᱹᱣ ᱠᱚᱣᱟ ᱡᱮ ᱛᱚ ᱟᱞᱮ ᱫᱚ ᱚᱱᱠᱟ ᱫᱚ ᱵᱟᱝ ᱠᱟᱱᱟ ᱟᱞᱮ ᱫᱚ ᱡᱟᱦᱟᱸᱭ ᱨᱮᱱ ᱠᱟᱱᱟᱭ ᱩᱱᱤ ᱮᱠᱢᱟᱛᱨᱚ ᱟᱭᱟᱜ ᱫᱩᱣᱟᱹᱨ ᱨᱮᱜᱮ ᱚᱰᱚᱠ ᱠᱟᱛᱮ ᱮ ᱠᱷᱩᱱᱴᱟᱹᱣ ᱫᱟᱲᱮ ᱭᱟ᱾ ᱚᱱᱠᱟ᱾
ᱚ
ᱟᱫᱚ ᱛᱟ ᱦᱚᱞᱮ ᱱᱤᱛᱚᱜ ᱥᱚᱲᱚᱠ ᱦᱳᱭ ᱠᱟᱱ ᱛᱮ ᱟᱫᱚ
ᱚᱠᱚᱭ ᱠᱚ ᱠᱷᱩᱱᱴᱟᱹᱣᱮᱫ ᱠᱚᱣᱟ?
ᱠᱷᱩᱱᱴᱟᱹᱣ ᱫᱚ ᱡᱚᱛᱚ ᱦᱚᱲ ᱜᱮ᱾
ᱟᱛᱸᱩ ᱨᱮᱡ ᱦᱚᱲ ᱜᱮ ᱠᱤᱱᱛᱩ ᱢᱟᱱᱮ ᱠᱷᱩᱱᱴᱤ ᱫᱚ ᱩᱱᱠᱩ ᱠᱷᱟᱲᱮᱭᱟ ᱠᱚ ᱥᱮ ᱵᱟᱭᱨᱮ ᱨᱮ ᱦᱚᱲ ᱠᱚᱠᱚ ᱵᱤᱫ ᱛᱟᱦᱮᱱᱟ᱾
ᱦᱩᱸ ᱦᱩᱸ ᱩᱱᱠᱩ ᱩᱱᱠᱩ ᱜᱮᱠᱚ ᱵᱤᱫᱟ ᱟᱨ ᱩᱱᱠᱩ ᱜᱮᱠᱚ ᱛᱟᱲᱟᱣᱟ᱾ ᱚᱱᱟ ᱵᱚᱫᱚᱞ ᱛᱮ ᱚᱱᱟ ᱡᱟᱹᱱᱤᱡ ᱦᱟᱺᱰᱤ ᱠᱚᱠᱚ ᱮᱢᱟ ᱠᱚᱣᱟ᱾
ᱦᱮᱸ᱾ ᱡᱟᱭᱦᱳᱠ ᱚᱱᱠᱟ ᱠᱤᱪᱷᱩ ᱮᱠᱴᱟ ᱩᱱᱟᱹᱜ ᱫᱤᱱ ᱠᱷᱚᱱᱡ ᱪᱚᱞ ᱦᱮᱡ ᱟᱹᱜᱩ ᱟᱠᱟᱱᱟ ᱥᱮ ᱪᱮᱫ?
ᱦᱮᱸ ᱦᱮᱸᱻ᱾
ᱛᱚᱵᱮ ᱛᱚ ᱚᱱᱟ ᱦᱤᱛᱚᱜ ᱪᱟᱞᱟᱜ ᱠᱟᱱ ᱜᱮᱭᱟ᱾
ᱪᱟᱞᱟᱜ ᱠᱟᱱ ᱜᱮᱭᱟ ᱦᱮᱸ᱾
ᱚᱱᱠᱟ ᱦᱩᱭ ᱫᱟᱲᱮᱭᱟᱜ ᱛᱟᱦᱮ ᱛᱟᱨᱯᱚᱨᱮᱨ ᱫᱤᱱ ᱫᱚ ᱪᱮᱫ ᱠᱚᱠᱚ ᱪᱤᱠᱟᱹᱭᱟ? ᱢᱟ ᱠᱟᱴᱤᱡ ᱾
ᱛᱟᱨᱯᱚᱨᱮᱨ ᱫᱤᱱ ᱫᱚ ᱢᱟᱱᱮ ᱚᱠᱟ ᱡᱟᱞᱮ ᱦᱤᱞᱳᱜ᱾
ᱡᱟᱞᱮ ᱦᱤᱞᱳᱜ᱾
ᱡᱟᱞᱮ ᱦᱤᱞᱳᱜ ᱫᱚ᱾
ᱯᱩᱱ ᱢᱟᱦᱟ ᱨᱮ ᱡᱟᱦᱟ ᱫᱚ᱾
ᱟᱞᱮ ᱫᱚ ᱡᱟᱞᱮ ᱦᱤᱞᱳᱜ ᱫᱚ ᱳᱭ ᱡᱚᱢ ᱵᱟᱲᱟ ᱠᱟᱛᱮᱫ ᱮᱱᱦᱤᱞᱳᱜ ᱫᱚ ᱥᱮᱛᱟᱜ ᱠᱷᱚᱱ ᱟᱞᱮ ᱫᱚ ᱮᱱᱮᱡ ᱮᱱᱮᱡ ᱡᱟᱠᱚ᱾ ᱠᱩᱞᱦᱤ ᱢᱟᱱᱮ ᱡᱚᱛᱚ ᱦᱚᱲ ᱯᱮᱲᱟ ᱯᱟᱹᱨᱦᱟᱹ ᱡᱟᱦᱟ ᱛᱤᱱᱟᱹᱜ ᱠᱚ ᱛᱟᱦᱮᱱ ᱛᱟᱠᱚᱣᱟ ᱡᱚᱛᱚ ᱠᱚ ᱟᱛᱮᱫ᱾
ᱡᱚᱢ ᱧᱩ ᱠᱟᱛᱮᱫ ᱮᱱᱮᱡ ᱥᱮᱨᱮᱧ᱾ ᱜᱮᱠᱚ ᱦᱳᱭᱳᱜᱼᱟ ᱵᱟᱝ ᱟᱨ ᱛᱟᱦᱞᱮ ᱟᱯᱮ ᱥᱮᱱ ᱚᱱᱟ ᱜᱟᱹᱲᱤ ᱮᱱᱮᱡ ᱪᱚᱞ ᱫᱚ ᱢᱮᱱᱟᱜ-ᱟ ᱥᱮ ᱡᱮ ᱜᱟᱹᱲᱤ ᱠᱚ ᱮᱱᱮᱡ ᱠᱚᱣᱟ᱾
ᱵᱟᱝ ᱵᱟᱝ ᱵᱟᱹᱱᱩᱜ-ᱟ᱾
ᱵᱟᱹᱱᱩᱜ-ᱟ᱾
ᱵᱟᱹᱱᱩᱜ-ᱟ ᱜᱟᱹᱲᱤ ᱮᱱᱮᱡ ᱫᱚ᱾
ᱥᱮ ᱡᱟᱦᱟ ᱫᱚᱠᱚ ᱢᱮᱛᱟᱜ-ᱟ ᱡᱮ ᱜᱟᱫᱚᱭᱟ ᱠᱚ᱾
ᱵᱟᱝ ᱜᱮ᱾ ᱚᱱᱟ ᱠᱚᱫᱚ ᱵᱟᱹᱱᱩᱜ-ᱟ ᱟᱫᱚ ᱚᱱᱟ ᱫᱚ ᱥᱚᱦᱚᱨᱟᱭ ᱨᱮ ᱠᱟᱱᱟ ᱥᱮ ᱥᱟᱠᱨᱟᱛ ᱨᱮ ᱠᱟᱱᱟ?
ᱢᱟᱱᱮ ᱡᱚᱛᱚ ᱥᱮᱫ ᱡᱚᱛᱚ ᱞᱮᱠᱟ᱾ ᱢᱟᱱᱮ ᱡᱚᱛᱚ ᱥᱮᱫ ᱥᱚᱢᱟᱱ ᱫᱚ ᱵᱟᱝ ᱟᱞᱮ ᱴᱷᱮᱡ ᱫᱚᱸᱧ ᱧᱮᱞ ᱠᱟᱫᱟ᱾ ᱜᱚᱜᱚ ᱛᱟᱠᱚ ᱴᱷᱮᱱ᱾
ᱦᱩᱸ᱾
ᱡᱟᱦᱟ ᱦᱤᱞᱳᱜ ᱚᱱᱮ ᱚᱱᱟ ᱯᱩᱱ ᱢᱟᱱᱮ ᱢᱚᱸᱬᱮ ᱫᱤᱱ ᱨᱮ ᱯᱟᱲᱟᱜ ᱠᱟᱱᱟ ᱛᱟᱦᱞᱮ᱾ ᱢᱚᱸᱬᱮ ᱫᱤᱱ ᱦᱚᱯᱚᱱ ᱡᱟᱞᱮ ᱦᱤᱞᱳᱜ ᱡᱩᱫᱤ ᱠᱚ ᱤᱭᱟᱹ ᱠᱟ ᱠᱚᱣᱟ ᱰᱟᱹᱝᱨᱤ ᱠᱚᱠᱚ ᱠᱷᱩᱱᱴᱟᱹᱣ ᱠᱟ ᱠᱚᱣᱟ᱾ ᱟᱛᱳ ᱨᱮ ᱡᱟᱶᱟᱭ ᱜᱚᱝᱠᱮ ᱠᱚ ᱠᱤᱱᱵᱟ ᱤᱭᱟᱹ ᱠᱚ ᱱᱩᱠᱩ ᱠᱚᱲᱟ ᱜᱤᱫᱽᱨᱟᱹ ᱠᱚ᱾ ᱵᱟᱵᱟ ᱦᱚᱲ ᱠᱚ ᱛᱩᱢᱫᱟᱜ ᱴᱟᱢᱟᱠ ᱟᱛᱮ ᱨᱩ, ᱨᱩ ᱛᱮ ᱡᱩᱫᱤ ᱜᱮ ᱟᱭᱳ ᱦᱚᱲ ᱠᱚ ᱢᱟᱱᱮ ᱫᱤᱱ ᱵᱮᱲᱟ ᱫᱚ ᱟᱭᱳ ᱦᱚᱲ ᱫᱚ ᱟᱹᱰᱤ ᱨᱚᱠᱚᱢ ᱟᱜ ᱠᱟᱹᱢᱤ ᱛᱟᱦᱮᱱ ᱜᱮᱭᱟ ᱛᱚ᱾ ᱛᱟᱦᱞᱮ ᱩᱱᱠᱩ ᱫᱚ᱾ ᱵᱟᱝ ᱦᱚᱸᱠᱚ ᱥᱚᱢᱚᱭ ᱫᱟᱲᱮᱭᱟᱜ-ᱟ ᱡᱮ ᱥᱟᱨᱟ ᱫᱤᱱ ᱮᱱᱮᱡ ᱥᱮᱨᱮᱧ ᱠᱟᱛᱮᱜ ᱠᱟᱴᱟᱣ᱾
ᱦᱩᱸ᱾
ᱩᱱᱫᱚ ᱵᱟᱵᱟ ᱦᱚᱲ ᱠᱚᱜᱮ ᱮᱱᱮᱡ ᱥᱮᱨᱮᱧ, ᱥᱮᱨᱮᱧ ᱛᱮᱠᱚ ᱪᱟᱞᱟᱜ-ᱟ ᱟᱨ ᱚᱱᱠᱟᱱ ᱜᱟᱱᱚᱜ ᱦᱚᱲ ᱠᱚ᱾ ᱦᱮᱸ ᱢᱟᱱᱮ ᱠᱷᱩᱱᱴᱟᱹᱣ ᱡᱟᱦᱟ ᱠᱷᱩᱱᱴᱤ᱾
ᱦᱩᱸ, ᱦᱩᱸ᱾
ᱚᱱᱟ ᱛᱟᱲᱟᱣ ᱠᱟᱛᱮᱫ ᱚᱲᱟᱜ ᱠᱚ ᱟᱫᱮᱨ ᱛᱟᱦᱮᱱᱟ᱾ ᱚᱱᱟ ᱛᱟᱲᱟᱣ ᱠᱟᱛᱮᱫ ᱚᱲᱟᱜ ᱠᱚ ᱟᱫᱮᱨ ᱛᱟᱦᱮᱱᱟ᱾ ᱟᱨ ᱚᱲᱟᱜ ᱨᱮᱱᱟᱜ ᱢᱟᱱᱮ ᱡᱟᱦᱟᱭ ᱨᱤᱡ ᱰᱟᱹᱝᱨᱤ ᱠᱚ ᱠᱷᱩᱱᱴᱟᱹᱣ ᱠᱟᱭ-ᱟ᱾
ᱦᱮᱸ᱾
ᱩᱱᱤᱭᱟᱜ ᱚᱲᱟᱜ ᱨᱮᱱᱟᱜ ᱢᱤᱫ ᱠᱩᱱ ᱨᱮᱱᱟᱜ ᱦᱟᱥᱟ ᱠᱚ ᱫᱷᱟᱥᱟᱣ ᱛᱚᱨᱟᱭ ᱛᱟᱦᱮᱱ᱾
ᱚ
ᱟᱨ ᱚᱲᱟᱜ ᱠᱚ ᱟᱫᱮᱨᱟ ᱠᱟᱛᱟ ᱠᱚᱣᱟ ᱠᱷᱩᱱᱴᱤ᱾ ᱚᱱᱟ᱾ ᱛᱚ ᱚᱱᱠᱟ ᱜᱮ ᱜᱚᱴᱟ ᱠᱩᱞᱦᱤ ᱡᱚᱛᱚ ᱚᱲᱟᱜ ᱨᱮ ᱡᱟᱦᱟ ᱛᱤᱱᱟᱹᱜ ᱠᱷᱩᱱᱴᱤ ᱠᱚ ᱤᱭᱟᱹᱣ ᱠᱟᱫᱟ᱾ ᱚᱱᱠᱟ ᱜᱮᱠᱚ ᱤᱭᱟᱹ ᱤᱫᱤᱭ-ᱟ᱾ ᱟᱨ ᱚᱱᱟ ᱯᱩᱨᱟᱹᱣ ᱠᱟᱛᱮ ᱮᱱᱮᱡ ᱮᱱᱮᱡ ᱛᱮᱠᱚ ᱦᱤᱡᱩᱜᱼᱟ, ᱟᱨ ᱡᱟᱦᱟᱸ ᱛᱚ ᱜᱟᱫᱚ ᱠᱚ ᱢᱮᱛᱟᱜᱼᱟ ᱟᱫᱚ ᱡᱚᱛᱚ ᱚᱲᱟᱜ ᱨᱮ, ᱪᱟᱣᱞᱮ ᱠᱚ ᱡᱟᱦᱟᱱᱟᱜ ᱜᱮ ᱥᱚᱵᱽᱡᱤ ᱠᱚ ᱦᱮᱸ,
ᱦᱩᱸ,
ᱯᱤᱯᱟᱹ ᱟᱞᱩ ᱡᱟᱜᱮ ᱢᱮᱱᱟᱜ ᱡᱟᱦᱟᱸᱭ ᱚᱲᱟᱜ ᱨᱮ᱾